ᱦᱮᱞᱳ
ᱦᱮᱞᱳ
ᱦᱮᱞᱳ
ᱦᱮᱸ ᱜᱚᱢᱠᱮ ᱨᱚᱲ ᱟᱧᱡᱚᱢ ᱚᱜ ᱠᱟᱱᱟ?
ᱟᱸᱡᱚᱢᱚᱜᱼᱟ, ᱱᱤᱛᱳᱜ
ᱚᱰᱮ ᱦᱚ ᱤᱧ ᱫᱚ ᱢᱤᱱᱟᱹᱧ ᱠᱟᱹᱫᱤᱧᱟ ᱚᱲᱟᱜ ᱥᱮᱫ ᱨᱮᱜᱮ ᱚᱲᱟᱜ ᱥᱮᱫ ᱵᱚᱞᱛᱮ ᱮᱠᱷ ᱫᱚ ᱦᱚ ᱢᱮᱥᱨᱤᱧ ᱛᱟᱦᱮᱱ ᱜᱮᱭᱟ ᱛᱚ᱾ ᱟᱫᱚ ᱚᱱᱟᱛᱮᱽ ᱠᱟᱹᱴᱤᱡ ᱜᱚᱰᱟ ᱥᱮᱫᱮᱡ ᱦᱩᱭ ᱟᱠᱟᱱᱟ᱾ ᱦᱚᱭ ᱡᱚᱢ᱾
ᱵᱷᱟᱹᱞᱤᱜ ᱜᱮ ᱵᱩᱡᱷᱟᱹᱜ ᱠᱟᱱᱟ ᱜᱳᱰᱟ ᱥᱮᱫ ᱨᱮ ᱦᱚᱭ ᱦᱟᱹ ᱫᱚ ᱟᱹᱰᱤ ᱢᱚᱡᱽ ᱧᱟᱢᱚᱜ ᱠᱟᱱᱟ᱾
ᱦᱮᱸ ᱫᱚᱢᱮ ᱜᱚᱨᱚᱢ ᱜᱮ ᱵᱩᱡᱷᱟᱹᱜ ᱠᱟᱱᱟ ᱛᱚ᱾
ᱦᱮ
ᱦᱮᱸ ᱛᱚᱠᱷᱚᱱ ᱚᱲᱟᱜ ᱚᱲᱟᱜ ᱥᱮᱱᱟᱜᱢ ᱯᱷᱳᱱᱫᱟ ᱥᱮ ᱵᱟᱝ ᱛᱚ ᱵᱮ ᱢᱮᱥ ᱨᱮ ᱢᱮᱱᱟᱢ ᱫᱚ? ᱦᱮᱞᱳ
ᱚᱲᱟᱜ ᱫᱚ ᱵᱟᱝ ᱯᱷᱳᱱ ᱵᱟᱲᱟ ᱦᱩᱭ ᱠᱟᱱᱟ ᱱᱤᱭᱟᱹ ᱠᱚᱴᱟ ᱫᱤᱱ ᱫᱚ ᱵᱟᱝ ᱯᱷᱚᱱ ᱵᱟᱲᱟ ᱦᱚᱜ ᱛᱟᱦᱮ ᱟᱢ ᱫᱚ ᱱᱤᱭᱟᱹ ᱜᱟᱹᱲᱤᱠ ᱫᱚ ᱪᱮᱫ ᱠᱚᱢ ᱪᱤᱠᱟᱹ ᱵᱟᱲᱟᱭ ᱫᱟ?
ᱤᱧ ᱫᱚ ᱱᱤᱭᱟᱹ ᱫᱚ ᱢᱮᱤᱥᱨ ᱜᱮ ᱢᱮᱱᱟᱭᱟ ᱾
ᱦᱮᱸ
ᱛᱟᱦᱚᱞᱮ ᱫᱟᱠᱟ ᱠᱚᱯᱮ ᱤᱥᱤᱱ ᱵᱟᱲᱟ ᱠᱮᱫᱟ ᱥᱮ ᱵᱟᱝ?
ᱫᱟᱠᱟ ᱫᱚ ᱜᱟᱛᱮ ᱜᱤᱫᱽᱨᱟᱹᱠᱚ ᱤᱥᱤᱱ ᱵᱟᱲᱟᱭᱮᱫᱟ᱾ ᱯᱟ ᱥᱯᱟᱤᱧ ᱤᱥᱤᱱ ᱟᱠᱟᱫᱟᱯᱟᱦᱟ ᱫᱚ ᱩᱱᱠᱩ ᱱᱤᱛᱚᱜ ᱠᱚ ᱤᱥᱤᱱ ᱮᱫᱟ᱾ ᱢᱟᱱᱮ ᱡᱷᱚᱛᱚ ᱦᱟᱹᱴᱤᱧ -ᱦᱟᱹᱴᱤᱧ ᱠᱟᱛᱮᱽᱫ ᱞᱮ ᱤᱥᱤᱱ ᱜᱮᱭᱟ ᱛᱚ ᱨᱩᱴᱤᱱ ᱠᱚᱨᱟᱣ ᱢᱮᱱᱟᱜᱼᱟ᱾
ᱟᱪᱪᱷᱟ ᱟᱪᱪᱷᱟ ᱟᱪᱷᱟ ᱜᱚᱝᱠᱮ ᱛᱟᱦᱚᱞᱮ ᱟᱯᱮ
ᱤᱧᱟᱹᱜ ᱧᱩᱛᱩᱢ ᱫᱚ ᱦᱩᱭᱩᱜ ᱠᱟᱱᱟ, ᱢᱚᱦᱮᱥᱚᱨ ᱥᱚᱨᱮᱱ᱾ ᱚᱱᱟ ᱠᱚᱫᱚ ᱠᱚ ᱢᱮᱱ ᱠᱟᱫᱟ ᱟᱨᱠᱤ ᱚᱱᱟ ᱠᱚᱫᱚ ᱧᱩᱛᱩᱢ ᱠᱳᱞ ᱚᱱᱟ ᱠᱚ ᱩᱯᱨᱩᱢ ᱠᱚᱫᱚ ᱚᱱᱟ ᱠᱚᱫᱚ ᱥᱮᱥᱮᱱ ᱨᱮ ᱦᱳᱭᱛᱳ ᱵᱟᱵᱤᱱ ᱡᱚᱭᱮᱱ ᱠᱟᱫᱟ ᱛᱚ ᱚᱱᱟ ᱠᱚᱫᱚ ᱠᱚ ᱢᱮᱱ ᱠᱟᱫᱟ ᱡᱮ ᱚᱱᱟ ᱠᱚᱫᱚ ᱵᱟᱝ ᱮᱢᱜᱮ ᱱᱟᱯᱟᱭᱚᱜᱼᱟ ᱯᱟᱨᱥᱚᱱᱟᱞ ᱤᱱ ᱯᱟᱨᱢᱮᱥᱚᱱ ᱫᱚ ᱟᱨᱠᱤ
ᱚ ᱛᱚᱠᱷᱚᱱ ᱫᱚ ᱵᱟᱝ ᱛᱟᱦᱮᱸ ᱦᱩᱭ ᱠᱟᱱᱟ ᱛᱚ ᱡᱟᱦᱟᱸ ᱥᱩᱛᱟᱹᱱ ᱠᱚ ᱤᱭᱟᱹ ᱞᱮᱫᱟ ᱚᱱᱟ ᱴᱮᱱ ᱦᱚᱭᱛᱚ ᱛᱟᱦᱮᱸ ᱠᱟᱱᱟ ᱛᱚᱠᱷᱚᱱ ᱵᱟᱹᱧ ᱡᱚᱭᱮᱱ ᱫᱟᱲᱮ ᱠᱟᱫᱟ ᱦ ᱛᱟᱦᱚᱞᱮ ᱚᱞᱚᱜ ᱯᱟᱲᱦᱟᱜ ᱫᱚ ᱪᱮᱫ ᱞᱮᱠᱟ ᱦᱩᱭᱩᱜ ᱠᱟᱱᱟ ᱢᱮᱥ ᱨᱮ ᱛᱟᱦᱮᱸ ᱠᱟᱛᱮᱜ
ᱚᱞᱚᱜ ᱯᱟᱲᱦᱟᱣ ᱫᱚ ᱦᱩᱭᱩᱜ ᱠᱟᱱᱟ ᱢᱮᱥᱛᱮ ᱛᱟᱦᱮ ᱠᱟᱛᱮ ᱡᱟ ᱪᱮᱫ ᱤᱧ ᱢᱮᱱᱟ ᱢᱟᱱᱮ ᱟᱞᱮ ᱡᱟᱦᱟᱸ ᱨᱮ ᱨᱮ ᱟᱨᱠᱤ ᱮᱦᱛᱩ ᱥᱟᱱᱛᱟᱞᱤ ᱢᱤᱰᱤᱭᱟᱢ ᱛᱤᱧ ᱚᱞᱚᱜ ᱠᱟᱱᱟ ᱥᱮ ᱥᱟᱱᱛᱟᱞᱤ ᱢᱤᱰᱤᱭᱟᱢ ᱛᱮᱜᱮ ᱥᱟᱭᱮᱱᱥ ᱫᱚ ᱟᱞᱮ ᱟᱨᱠᱤ ᱢᱤᱰᱤᱭᱟᱢ ᱨᱮᱫᱚ ᱟᱨᱠᱤ ᱢᱟᱪᱮᱫ ᱠᱚᱣᱟᱜ ᱢᱟᱱᱮ ᱟᱹᱰᱤᱜᱮ ᱮᱴᱠᱮᱴᱚᱬᱮ ᱢᱟᱱᱮ ᱢᱟᱪᱮᱫ ᱥᱮᱪᱮᱫ ᱵᱷᱚᱨᱥᱟ ᱫᱚ ᱢᱟᱱ ᱛᱚ ᱵᱷᱟᱹᱞᱤ ᱫᱚ ᱵᱟᱝ ᱦᱩᱭ ᱪᱟᱞᱟᱜ ᱠᱟᱱᱟ
ᱢᱟᱱᱮ ᱥᱟᱱᱛᱟᱞᱤ ᱢᱤᱰᱤᱭᱟᱢ ᱨᱮ ᱚᱱᱠᱟ ᱢᱟᱪᱮᱫ ᱠᱚ ᱵᱟᱹᱱᱩᱜ ᱠᱚᱣᱟ ᱛᱚ ᱱᱤᱭᱟᱹ ᱜᱷᱟᱹᱲᱤᱡ ᱢᱟ
ᱦᱳᱭ ᱦᱳᱭ ᱚᱱᱟ ᱛᱮᱜᱮᱛᱚ ᱮᱴᱠᱮᱴᱚᱬᱮ ᱢᱟ ᱦᱩᱭᱩᱜ ᱠᱟᱱᱟ ᱥᱟᱱᱛᱟᱞᱤ ᱟᱨᱦᱚᱸ ᱥᱟᱭᱮᱱᱥ ᱠᱚᱫᱚ ᱮᱠᱟᱞᱜᱮ ᱵᱟᱹᱱᱩᱜ ᱠᱚᱣᱟ ᱢᱮᱱ ᱜᱟᱱᱚᱜᱼᱟ ᱢᱟᱱᱮ ᱦᱮᱱᱟᱜ ᱠᱚᱨᱮ ᱦᱚᱸ ᱟᱹᱰᱤ ᱠᱚᱢ ᱜᱮ ᱢᱮᱱᱟᱜ ᱠᱚᱣᱟ
ᱵᱟᱝ ᱯᱟᱨᱢᱟᱱᱮᱱᱴ ᱜᱚᱢᱠᱮ ᱫᱚ ᱛᱤᱱᱟᱹᱜ ᱜᱟᱱ ᱢᱮᱱᱟᱜ ᱠᱚᱣᱟ
ᱯᱟᱨᱢᱟᱱᱮᱱᱴ ᱜᱚᱝᱠᱮ ᱫᱚ ᱵᱟᱹᱱᱩᱜ ᱠᱟᱜ ᱠᱚᱣᱟ ᱟᱵᱚ ᱢᱤᱰᱤᱭᱟᱢ ᱨᱮᱫᱚ ᱥᱟᱭᱮᱱᱥ ᱯᱟᱨᱢᱟᱱᱮᱱᱴ ᱜᱚᱝ ᱠᱚ ᱫᱚ ᱵᱟᱹᱱᱩᱜ ᱠᱚᱣᱟ ᱡᱟᱦᱟᱸ ᱛᱤᱱᱟᱹᱜ ᱜᱚᱝᱠᱮ ᱦᱮᱱᱟ ᱠᱚᱣᱟ ᱵᱤᱴ ᱥᱟᱹᱜᱟᱲ ᱨᱮ ᱥᱟᱱᱟᱢ ᱜᱮ ᱦᱮᱱᱟᱜ ᱠᱚᱣᱟ ᱩᱱᱠᱩ ᱡᱟᱦᱟᱸᱭ ᱮᱢᱱᱤ ᱯᱟᱴ ᱦᱳᱭ ᱯᱟᱴ ᱴᱟᱭᱤᱢ ᱞᱮᱠᱟ ᱢᱮᱱᱟᱜ ᱟᱠᱟᱫ ᱠᱚᱣᱟ
ᱚ
ᱦᱮᱸ ᱜᱚᱢᱠᱮ ᱛᱟᱦᱚᱞᱮ ᱟᱢ ᱫᱚ ᱚᱞᱚᱜ ᱯᱟᱲᱦᱟᱣ ᱠᱚᱫᱚ ᱩᱸ ᱛᱤᱱᱟᱹᱜ ᱴᱟ
ᱚᱞᱚᱜ ᱯᱟᱲᱦᱟᱜ ᱫᱚ ᱟᱹᱰᱤ ᱩᱛᱟᱹᱨ ᱜᱮ ᱦᱩᱭ ᱠᱟᱱᱟ ᱢᱟᱱᱮ ᱮᱢ ᱮ ᱫᱷᱟᱹᱵᱤᱡ ᱤᱧ ᱯᱟᱲᱦᱟᱣ ᱱᱟ ᱱᱮᱛᱟᱨ ᱫᱚ ᱱᱚᱜᱼᱭ ᱪᱟᱹᱠᱨᱤ ᱠᱚᱨᱮᱱᱟᱜ ᱜᱮ ᱠᱟᱹᱴᱤᱡ ᱯᱤᱯᱟᱨᱮᱥᱚᱱ ᱠᱚ ᱦᱟᱛᱟᱣ ᱦᱩᱭᱩᱜ ᱠᱟᱱᱟ
ᱦᱮᱸ
ᱦᱮᱸ ᱟᱫᱚ ᱥᱚᱨᱠᱟᱨ ᱥᱚᱨᱠᱟᱨᱮ ᱯᱟᱞᱴᱟᱣ ᱠᱟᱱᱟ ᱛᱚ ᱛᱟᱨᱯᱚᱨᱮ ᱟ ᱦᱟᱯᱮ ᱱᱤᱭᱟᱹ ᱫᱷᱟᱣ ᱵᱷᱮᱠᱮᱱᱥᱤ ᱠᱚ ᱢᱟᱱᱮ ᱟᱹᱰᱤ ᱩᱛᱟᱹᱨ ᱩᱰᱩᱠᱚᱜ ᱠᱟᱱᱟ ᱟᱫᱚ ᱪᱮᱥᱴᱟᱭ ᱦᱩᱭᱩᱜ ᱠᱟᱱᱟ
ᱦᱸ
ᱛᱟᱦᱞᱮ ᱟᱢᱟᱜ ᱩᱢᱮᱨ ᱫᱚ ᱛᱱᱟᱹᱜ ᱜᱟᱱ ᱦᱩᱭᱩᱜᱼᱟ
ᱤᱧᱟᱹᱜ ᱩᱢᱮᱨ ᱫᱚ ᱫᱚ ᱵᱟᱝ ᱠᱚᱞᱡᱽᱤᱧ ᱠᱚᱨᱟᱣᱫᱟ ᱤᱧᱟᱹᱜ ᱮᱸ ᱵᱟᱨᱜᱮᱞ ᱵᱟᱨᱜᱮᱞ ᱥᱮᱨᱢᱟ ᱢᱤᱫ ᱠᱟᱱ ᱛᱤᱧᱟᱹ
ᱛᱟᱦᱞᱮ ᱚᱱᱟ ᱠᱚᱞᱮᱡᱽ ᱩᱢᱮᱨ ᱫᱚ ᱛᱮᱭᱤᱥ ᱵᱚᱪᱷᱚᱨ ᱦᱩᱭᱩᱜ ᱠᱟᱱᱟ ᱢᱟᱱᱮ ᱪᱚ ᱪᱚᱵᱽᱵᱤᱥ ᱯᱞᱟᱥ ᱪᱟᱞᱟᱜ ᱠᱟᱱᱟ ᱢᱟᱱᱮ ᱠᱚᱞᱮᱡᱽ ᱥᱟᱶ ᱥᱟᱶᱛᱮ ᱢᱟᱱᱮ ᱱᱤᱭᱟᱹ ᱠᱚᱢᱯᱤᱴᱮᱴᱤᱵᱷ ᱮᱠᱡᱟᱢ ᱠᱚ ᱵᱟᱢ ᱮᱢ ᱵᱟᱲᱟᱭᱮᱫᱟ
ᱠᱚᱢᱯᱤᱴᱮᱴᱤᱵᱷ ᱮᱠᱡᱟᱢ ᱫᱚ ᱜᱚᱝᱠᱮ ᱮᱱ ᱴᱤ ᱯᱤ ᱥᱤᱧ ᱯᱷᱤᱞᱟᱯ ᱠᱟᱫᱟ ᱦᱟᱸᱜ ᱚᱱᱟ ᱵᱟᱥ ᱠᱟᱛᱮ ᱫᱚ ᱡᱟᱦᱟᱸ ᱨᱮᱹᱞᱳᱣᱮ ᱨᱮᱱᱟᱜ ᱚᱱᱟᱜᱮ ᱮᱱᱴᱤᱯᱤᱥᱤᱧ ᱯᱷᱤᱞᱟᱯ ᱠᱟᱫᱟ ᱟᱨ ᱤᱱᱟᱹ ᱵᱟᱫ ᱠᱟᱛᱮᱫ ᱫᱚ ᱦᱟᱸᱜ ᱮᱴᱟᱜ ᱠᱚᱫᱚ ᱵᱟᱹᱧ ᱯᱷᱤᱞᱟᱯ ᱠᱟᱫᱟ ᱟᱢ ᱫᱚ ᱛᱟᱦᱞᱮᱢ ᱮᱢ ᱵᱟᱬᱟᱭ ᱫᱟ ᱥᱮᱵᱟᱝ ᱠᱚᱢᱯᱤᱴᱮᱴᱤᱵᱷ ᱮᱠᱡᱟᱢ ᱠᱚᱫᱚ
ᱠᱚᱢᱯᱤᱴᱮᱴᱤᱵᱷ ᱮᱠᱡᱟᱢ ᱠᱚᱫᱚ ᱮᱢ ᱵᱟᱲᱟ ᱦᱩᱭᱩᱜ ᱠᱟᱱᱟ
ᱚ
ᱱᱤᱛᱚᱝ ᱢᱟᱱᱮ ᱟᱯᱮᱭᱟᱜ ᱩᱢᱮᱨ ᱠᱟᱹᱴᱤᱡ ᱠᱚᱢ ᱜᱮᱛᱟᱯᱮᱭᱟ ᱛᱚ ᱱᱤᱛᱳᱜ ᱠᱷᱚᱱᱟᱜ ᱠᱟᱹᱴᱤᱡ ᱯᱨᱤᱯᱟᱨᱮᱥᱮᱱ ᱠᱚ ᱦᱟᱛᱟᱣ ᱯᱮ ᱢᱟᱱᱮ ᱞᱟᱹᱜᱤᱫ ᱵᱷᱟᱜᱤᱜ ᱛᱟᱯᱮᱭᱟ ᱢᱮ ᱥᱩᱵᱤᱫᱟᱜ ᱛᱟᱯᱮᱭᱟ ᱡᱩᱫᱤ ᱠᱚᱢ ᱵᱚᱭᱮᱥ ᱨᱮ ᱡᱩᱫᱤ ᱪᱟᱹᱠᱨᱤ ᱠᱚᱯᱮ ᱧᱟᱢᱟ᱾ ᱵᱟᱠᱷᱟᱱᱯᱮ ᱱᱤᱛᱚᱜ ᱜᱨᱮᱡᱩᱭᱮᱥᱚᱱ ᱠᱚᱯᱮ ᱠᱚᱨᱟᱣᱮ ᱫᱟ ᱵᱟᱠᱷᱟᱱ ᱫᱚ ᱟᱯᱮ ᱡᱩᱫᱤ ᱡᱟᱱᱮ ᱟᱨᱚ ᱦᱟᱯᱮ ᱠᱟᱹᱡ ᱟᱨ ᱠᱟᱹᱴᱤᱡ ᱤᱧ ᱦᱟᱨᱟᱮᱱᱱ ᱜᱮᱭᱟ ᱥᱮ ᱪᱮᱫ ᱟᱨ ᱠᱟᱹᱴᱤᱡ ᱦᱮ
ᱚᱱᱟ ᱫᱚ ᱮᱠᱟᱞ ᱴᱷᱤᱠ ᱠᱟᱛᱷᱟ ᱜᱮ ᱢᱮᱱ ᱠᱟᱫᱟ ᱜᱚᱢᱠᱮ ᱦᱟᱯᱮ ᱠᱟᱛᱷᱟ ᱫᱚ ᱢᱟᱱᱮ ᱵᱟᱝ ᱴᱷᱤᱠᱟ ᱢᱟᱱᱮ ᱦᱟᱯᱮ ᱠᱟᱛᱷᱟ ᱫᱚ ᱦᱟᱯᱮ ᱜᱮ ᱛᱟᱦᱮᱱᱟ ᱦᱟᱯᱮ ᱠᱟᱛᱷᱟ ᱠᱟᱱ ᱠᱟᱛᱷᱟ ᱠᱟᱱᱟ ᱪᱮᱫ ᱠᱟᱛᱷᱟ ᱛᱚ ᱚᱱᱟᱜᱮ ᱟᱫᱚ ᱦᱩᱭᱩᱜ ᱠᱟᱱᱟ ᱱᱚᱣᱟ ᱜᱮ ᱢᱟᱱᱮ ᱚᱞᱚᱜ ᱯᱟᱲᱦᱟᱣ ᱥᱟᱶ ᱥᱟᱶᱛᱮ
ᱢᱟᱱᱮ ᱮᱴᱟᱜ ᱠᱤᱪᱷᱩ ᱦᱚᱸ ᱪᱮᱥᱴᱟ ᱦᱩᱭᱩᱜᱼᱟ᱾
ᱦᱳᱭ ᱡᱚᱛᱚ ᱠᱟᱹᱢᱤ ᱜᱮ ᱠᱚᱨᱟᱣ ᱞᱟᱹᱠᱛᱤ ᱠᱟᱱᱟ᱾
ᱩᱱᱟᱹᱜ ᱠᱚᱥᱴᱚᱛᱮᱫ ᱢᱟᱱᱮ ᱟᱭᱳ ᱵᱟᱵᱟ ᱠᱚ ᱯᱟᱲᱦᱟᱜ ᱠᱟᱱᱟ ᱛᱚ ᱚᱱᱟ ᱨᱮᱱᱟᱜ ᱢᱩᱞᱞᱚ ᱵᱟᱵᱚᱱ ᱮᱢ ᱫᱟᱲᱮᱭᱟᱜᱼᱟ᱾ ᱵᱟᱱ ᱟᱭᱳᱼᱵᱟ ᱦᱚᱸᱠᱚ ᱞᱟᱹᱭᱟ ᱦᱟᱸᱜ ᱜᱤᱫᱽᱨᱟᱹ ᱜᱤᱫᱽᱨ ᱠᱚ ᱯᱟᱲᱦᱟᱜ ᱠᱟᱱᱟ ᱛᱟ ᱟᱵᱩ ᱡᱟᱦᱟᱸ ᱜᱮᱵᱩᱱ ᱠᱷᱚᱡᱚᱜ ᱠᱟᱱᱟ ᱦᱮᱸ ᱟᱭᱳ ᱵᱟᱵᱟ ᱚᱱᱟ ᱠᱚᱜᱮ ᱵᱳ ᱮᱢᱚᱜᱼᱟ᱾ ᱟᱨ ᱚᱱᱟ ᱠᱚ ᱡᱩᱫᱤ ᱠᱟᱢᱤ ᱨᱮ ᱡᱩᱫᱤ ᱵᱟᱵᱩᱱ ᱞᱟᱜᱟᱣ ᱫᱟᱲᱮᱭᱟᱜᱼᱟ ᱛᱟᱦᱚᱞᱮ ᱦᱟᱯᱮᱱ ᱫᱤᱱᱨᱮ ᱢᱟᱱᱮ ᱦᱟᱸᱜ ᱟᱵᱩᱜᱮ ᱠᱟᱹᱴᱤᱡ ᱯᱚᱥᱛᱟ ᱧᱚᱜ ᱵᱩᱱ ᱵᱩᱡᱟ᱾
ᱦᱳᱭ ᱚᱱᱟ ᱫᱚ ᱮᱠᱟᱞ ᱞᱟᱹᱠᱛᱤ ᱠᱟᱱ ᱜᱮᱭᱟ ᱢᱟᱱᱮ ᱠᱚᱞᱮᱡᱽ ᱥᱟᱶ ᱥᱟᱶᱛᱮ ᱠᱚᱢᱯᱤᱴᱤᱵᱮᱞ ᱡᱟᱦᱟᱸ ᱪᱟᱹᱠᱨᱤ ᱯᱚᱨᱤᱠᱷᱟ ᱠᱚ ᱦᱩᱭᱩᱜ ᱠᱟᱱᱟ ᱚᱱᱟ ᱠᱚᱨᱮ ᱫᱚ ᱫᱩᱲᱩᱵ ᱞᱟᱹᱠᱛᱤ ᱠᱟᱱ ᱜᱮᱭᱟ ᱪᱮᱫᱟᱜ ᱵᱟᱝ ᱢᱟ ᱱᱚᱣᱟ ᱜᱮ ᱫᱚ ᱡᱩᱫᱤᱢ ᱢᱮᱱᱼᱟ ᱦᱮᱸ ᱵᱳᱭ ᱡᱩᱫᱤᱧ ᱢᱮᱱᱟ ᱡᱮ ᱵᱟᱝ ᱦᱟᱹᱯᱟᱹᱭ ᱠᱚᱞᱮᱡ ᱤᱧ ᱠᱚᱢᱯᱤᱞᱤᱴ ᱞᱮᱜᱮ ᱛᱟᱦᱚᱞᱮ ᱠᱷᱟᱱ ᱫᱚ ᱦᱳᱭᱛᱩ ᱤᱧ ᱤᱧ ᱢᱚᱱᱮᱭᱟ ᱟᱹᱰᱤ ᱢᱟᱱᱮ ᱢᱮᱱᱟ ᱞᱤᱴ ᱜᱚᱫᱚᱜᱼᱟ ᱟᱨ ᱠᱤ ᱯᱚᱨᱮ ᱜᱚᱫᱚᱜᱼᱟ᱾
ᱵᱟᱠᱷᱟᱱ ᱟᱹᱰᱤ ᱜᱤᱫᱽᱨᱟᱹ ᱜᱮ ᱚᱱᱠᱟ ᱢᱮᱱᱟᱜ ᱠᱚᱣᱟ ᱛᱚ ᱱᱤᱭᱟᱹ ᱠᱚ ᱦᱟᱯᱮ ᱱᱚᱜᱼᱚᱭ ᱠᱚᱞᱮᱡᱽ ᱤᱧ ᱠᱚᱨᱟᱣᱫᱟ ᱛᱟᱦᱮ ᱦᱟᱯᱮ ᱚᱱᱟ ᱠᱚᱞᱮᱡᱽ ᱪᱟᱵᱟᱞᱮᱱ ᱠᱚᱨᱟᱣ ᱟᱵᱟᱨ ᱟᱹᱰᱤ ᱦᱟᱱᱟ ᱟᱵᱟᱨ ᱱᱚᱣᱟᱧ ᱠᱚᱨᱟᱣ ᱴᱮᱠᱱᱤᱠᱮᱞ ᱞᱟᱭᱤᱱᱧ ᱪᱟᱞᱟᱣ ᱮᱱᱟᱝ ᱜᱮ ᱟᱹᱰᱤ ᱢᱚᱱᱮ ᱜᱮᱭᱟ ᱟᱨ ᱟᱵᱚᱣᱟᱜ ᱱᱤᱛᱚᱜ ᱱᱚᱜᱼᱚᱭ ᱡᱟᱦᱟᱸ ᱞᱟᱦᱟ ᱛᱮ ᱡᱟᱦᱟᱸᱭ ᱥᱚᱨᱠᱟᱨ ᱨᱮ ᱛᱟᱦᱮᱸ ᱠᱟᱱᱟ ᱛᱚᱠᱷᱚᱱᱮ ᱧᱮᱞ ᱵᱟᱲᱟ ᱦᱩᱭ ᱠᱟᱱᱟ ᱵᱟᱝᱟ ᱢᱟᱱᱮ ᱩᱱᱟᱹᱜ ᱵᱷᱮᱠᱮᱱᱥᱤ ᱠᱚᱦᱚᱸ ᱵᱟᱝ ᱩᱰᱩᱜ ᱵᱟᱲᱟᱜ ᱠᱟᱱ ᱛᱟᱦᱮᱸᱱᱟ ᱛᱚ ᱟᱫᱚ ᱱᱤᱛᱚᱜ ᱥᱚᱨᱠᱟᱨ ᱨᱮ ᱯᱟᱞᱴᱟᱣ ᱟᱠᱟᱱᱟ ᱛᱚ ᱛᱟᱦᱞᱮ ᱱᱤᱭᱟᱹ ᱪᱟᱹᱠᱨᱤ ᱠᱚᱨᱮᱱᱟᱜ ᱵᱷᱮᱠᱮᱱᱥᱤ ᱟᱹᱰᱤ ᱩᱛᱟᱹᱨ ᱜᱮ ᱩᱰᱩ ᱫᱟᱭ ᱱᱩᱭ ᱥᱚᱨᱠᱟᱨ ᱟᱫᱚ ᱱᱩᱭ ᱥᱚᱨᱠᱟᱨ ᱦᱚᱸ ᱢᱚᱬᱮᱸ ᱥᱮᱨᱢᱟᱭ ᱛᱟᱦᱮᱸᱱ ᱠᱟᱱᱟ ᱛᱤᱱᱟᱹᱜ ᱫᱤᱱᱮ ᱛᱟᱦᱮᱸᱱ ᱠᱟᱱᱟ ᱞᱟᱹᱭ ᱵᱟᱝ ᱜᱟᱱᱚᱜ ᱠᱟᱱ ᱚᱱᱟ ᱫᱚ ᱛᱤᱱᱟᱹᱜ ᱜᱟᱱ ᱵᱷᱟᱜᱤᱭ ᱠᱟᱹᱢᱤᱭ ᱫᱟ ᱥᱮ ᱪᱮᱫ ᱞᱮᱠᱟᱭ ᱪᱤᱠᱟᱹᱭ ᱮᱫᱟ
ᱚᱱᱟ ᱢᱟᱸ ᱮᱠᱟᱞ ᱠᱟᱛᱷᱟ ᱠᱟᱱ ᱜᱮᱭᱟ ᱟᱵᱚ ᱚᱱᱟ ᱪᱮᱫ ᱥᱚᱨᱠᱟᱨ ᱴᱷᱮᱫ ᱠᱟᱭ ᱠᱟᱹᱢᱤᱭᱟ ᱚᱱᱠᱟ ᱜᱮ ᱟᱵᱚᱣᱟᱜ ᱫᱤᱥᱚᱢ ᱫᱚ ᱪᱟᱞᱟᱜᱼᱟ᱾ ᱚᱱᱟ ᱜᱮ ᱱᱤᱭᱟᱹᱫᱷᱟᱣ ᱫᱚ ᱱᱟᱣᱟ ᱥᱚᱨᱠᱟᱨᱮ ᱦᱮᱡ ᱠᱟᱱᱟᱭᱮ ᱛᱚ ᱪᱮᱫ ᱢᱟᱢᱤᱭ ᱫᱟᱭ ᱚᱱᱟ ᱡᱟᱭ ᱦᱳᱠ ᱟᱞᱟᱝ ᱫᱚ ᱚᱱᱟ ᱨᱟᱡᱽ ᱱᱤᱛᱤ ᱠᱚ ᱱᱤᱭᱟᱹ ᱫᱚ ᱤᱱᱟᱹᱜ ᱫᱚ ᱵᱟᱞᱟᱝ ᱜᱟᱞᱢᱟᱨᱟᱣᱼᱟ᱾ ᱚᱱᱟ ᱥᱩᱨ ᱠᱷᱮ ᱤᱫᱤ ᱠᱟᱛᱮ ᱜᱮ ᱦᱮᱸ ᱱᱟ
ᱦᱮᱸ ᱢᱟᱱᱮ ᱟᱹᱰᱤ ᱠᱤᱪᱷᱩ ᱜᱮ ᱚᱞᱚᱜ ᱯᱟᱲᱦᱟᱜ ᱥᱟᱶ ᱥᱟᱶ ᱛᱮ ᱢᱟᱱᱮ ᱡᱚᱛᱚ ᱠᱤᱪᱷᱩ ᱜᱮ ᱢᱟᱱᱮ ᱧᱮᱞ ᱫᱚᱨᱠᱟᱨ ᱧᱮᱞ ᱫᱚᱨᱠᱟᱨ ᱚᱠᱟ ᱞᱮᱠᱟ ᱱᱟᱜ ᱢᱟᱱᱮ ᱵᱟᱲᱟᱭ ᱡᱚᱝ ᱫᱚᱨᱠᱟᱨ ᱠᱟᱱᱟ
ᱵᱟᱰᱟᱭ ᱡᱚᱝ ᱫᱚ ᱮᱠᱟᱞ ᱞᱟᱹᱠᱛᱤ ᱠᱟᱱ ᱜᱮᱭᱟ
ᱛᱟᱦᱚᱞᱮ ᱵᱤᱱᱤᱰ ᱠᱚᱫᱚ ᱦᱩᱭᱮᱱ ᱛᱟᱯᱮᱭᱟ ᱥᱮ ᱵᱟᱝ?
ᱵᱤᱱᱤᱰ ᱠᱚᱫᱚ ᱜᱚᱝᱠᱮ ᱱᱚᱜᱼᱚᱭ ᱱᱤᱛ ᱫᱚ ᱦᱟᱸᱜ ᱡᱮᱜᱮᱛ ᱵᱤᱫᱽᱫᱟᱹᱜᱟᱲ ᱨᱮ ᱵᱤᱱᱤᱰ ᱫᱚ ᱰᱮᱴ ᱠᱚ ᱮᱢ ᱠᱟᱜ ᱞᱮᱭᱟ ᱛᱷᱤᱭᱩᱨᱤ ᱡᱟᱦᱟᱸ ᱵᱤᱱᱤᱰ ᱦᱩᱭᱩᱜᱼᱟ ᱚᱱᱟ ᱫᱚ ᱛᱤᱥ ᱛᱟᱹᱨᱤᱠᱷ ᱠᱷᱚᱡ ᱢᱮᱱᱟᱜ ᱛᱟᱞᱮᱭᱟ ᱦᱟᱸᱜ ᱢᱟᱦᱟᱸ ᱯᱮᱨᱴᱤᱠᱮᱞ ᱵᱤᱱᱤᱰ ᱛᱟᱦᱮᱸ ᱠᱟᱱᱟ ᱚᱱᱟ ᱫᱚ ᱫᱚ ᱦᱚᱞᱟ ᱢᱟᱱᱫᱷᱮᱨ ᱮᱢ ᱦᱩᱭ ᱮᱱᱟ
ᱟᱪᱷᱟ ᱛᱚ ᱚᱱᱟᱵᱮ ᱱᱚᱰᱮ ᱢᱤᱥᱨᱟᱢ ᱛᱟᱦᱮᱸᱱ ᱠᱟᱱᱟ ᱢᱟᱱᱮ ᱱᱟ ᱱᱚᱸᱰᱮ ᱠᱷᱚᱱᱟᱜ ᱢᱟᱱᱮ ᱫᱟᱬᱟᱱ ᱠᱚ ᱠᱚ ᱤᱫᱤ ᱯᱮ ᱜᱮᱭᱟ ᱥᱮ ᱵᱟᱝᱼᱟ ᱚᱱᱟ ᱟᱯᱮᱭᱟᱜ ᱡᱟᱦᱟᱸ ᱡᱮᱜᱮᱛ ᱵᱤᱫᱽᱫᱟᱹᱜᱟᱲ ᱢᱮᱱᱟᱜ ᱛᱟᱯᱮ ᱫᱚ
ᱚᱦ ᱜᱚᱢᱠᱮ ᱡᱟᱦᱟᱸ ᱟᱞᱮᱭᱟᱜ ᱡᱮᱜᱮᱸᱛ ᱵᱤᱫᱟᱹᱜᱟᱲ ᱢᱮᱱᱟᱜᱼᱟ ᱥᱮ ᱛᱚ ᱟᱞᱮ ᱫᱚ ᱢᱮᱱ ᱠᱷᱟᱱ ᱯᱟᱹᱴᱷᱩᱣᱟᱹ ᱦᱚᱞᱮ ᱠᱚᱢ ᱜᱮᱭᱟ ᱟᱨ ᱢᱟᱪᱮᱫ ᱜᱚᱝᱠᱮ ᱠᱚᱦᱚᱸ ᱩᱱᱟᱹᱜ ᱵᱟᱹᱱᱩᱜ ᱠᱩ ᱛᱟᱞᱮᱭᱟ ᱛᱚ ᱡᱟᱦᱟᱸ ᱞᱮᱠᱟ ᱱᱚᱣᱟ ᱫᱚᱵᱚᱱ ᱵᱟᱰᱟᱭ ᱜᱮᱭᱟ ᱡᱮ ᱡᱮᱜᱮᱸᱛ ᱵᱤᱨᱫᱟᱹᱜᱟᱲ ᱠᱷᱚᱱ ᱫᱚ ᱡᱮᱢᱚᱱ ᱯᱟᱹᱴᱷᱩᱣᱟᱹ ᱠᱚ ᱫᱟᱬᱟᱱ ᱠᱚ ᱤᱫᱤ ᱠᱚᱣᱟ ᱥᱮ ᱟᱹᱰᱤ ᱠᱤᱪᱷᱩ ᱚᱱᱠᱟ ᱦᱮᱸᱜ ᱡᱟᱭᱜᱟ ᱠᱚᱠᱚ ᱧᱮᱞ ᱠᱚ ᱤᱫᱤ ᱠᱚᱣᱟ ᱢᱮᱱ ᱠᱷᱟᱱ ᱟᱞᱮ ᱫᱚ ᱡᱟᱦᱟᱸ ᱟᱵᱩ ᱢᱤᱰᱤᱭᱟᱢ ᱠᱟᱱᱟ ᱛᱚ ᱚᱱᱟ ᱨᱮᱫᱚ ᱯᱟᱹᱴᱷᱩᱣᱟᱹ ᱦᱚᱸ ᱪᱤ ᱠᱚ ᱠᱚᱢ ᱜᱮᱭᱟ ᱟᱨ ᱢᱟᱱᱮ ᱢᱟᱪᱮᱫ ᱜᱚᱝᱠᱮ ᱦᱚᱸ ᱠᱚ ᱠᱚᱢ ᱜᱮᱭᱟ ᱟᱨ ᱚᱱᱟ ᱠᱚ ᱛᱚ ᱢᱟᱱᱮ ᱚᱱᱟᱛᱮ ᱚᱱᱟ ᱤᱭᱟᱹᱛᱮ ᱵᱟᱝ ᱦᱩᱭᱩᱜ ᱜᱮᱭᱟ ᱢᱟᱱᱮ ᱤᱱᱟᱹᱜ
ᱵᱟᱠᱚ ᱚᱱᱠᱟ ᱫᱟᱬᱟᱱ ᱨᱮᱱᱟᱜ ᱪᱟᱞᱟᱣ ᱨᱮᱱᱟᱜ ᱠᱟᱛᱷᱟ ᱠᱚ ᱵᱟᱠᱚ ᱞᱟᱹᱭ ᱵᱟᱲᱟᱭ ᱜᱮᱭᱟ
ᱦᱳᱭ ᱡᱟ ᱪᱟᱞᱟᱣ ᱨᱮᱱᱟᱜ ᱠᱟᱛᱷᱟ ᱚ ᱢᱮᱱ ᱵᱟᱲᱟ ᱦᱩᱭᱩᱜ ᱜᱮ ᱨᱮᱦᱚᱸ ᱠᱤᱱᱛᱩ
ᱛᱟᱦᱮ ᱱᱚᱣᱟ ᱡᱟᱦᱟᱸ ᱢᱮᱥᱨᱮ ᱛᱟᱦᱮᱱ ᱜᱮᱭᱟ ᱚᱸᱰᱮ ᱯᱢᱚᱱ ᱜᱟᱛᱮ ᱜᱤᱫᱽᱨᱟᱹ ᱠᱚ ᱢᱮᱱᱟᱜ ᱠᱚᱣᱟ ᱛᱟᱦᱮ ᱩᱱᱠᱩ ᱥᱟᱶ ᱢᱮ ᱫᱟᱬᱟᱱ ᱡᱟᱦᱟᱸ ᱥᱮᱫ ᱵᱟᱢ ᱪᱟᱞᱟᱣ ᱵᱟᱲᱟ ᱟᱠᱟᱱᱟ
ᱦᱳᱭ ᱦᱳᱭ ᱫᱟᱲᱟᱱ ᱫᱚ ᱪᱟᱞᱟᱣ ᱵᱟᱲᱟ ᱦᱩᱭ ᱠᱟᱱᱟ ᱡᱮᱢᱚᱱ ᱟᱨ ᱢᱤᱫᱷᱟᱣ ᱪᱟᱞᱟᱣ ᱦᱩᱭᱱᱟ ᱵᱩᱨᱩ ᱵᱳᱝᱜᱟ ᱧᱮᱞ ᱪᱟᱹᱠᱩᱞᱤᱭᱟᱹ ᱟᱡᱚᱢ ᱟᱠᱟᱫᱟᱢ ᱥᱮ
ᱦᱮᱸ ᱪᱟᱹᱠᱞᱤᱭᱟᱹᱧ ᱟᱸᱡᱚᱢ ᱠᱟᱜ ᱛᱟᱦᱮᱱᱟ
ᱦᱚᱭ ᱪᱟᱹᱠᱩᱞᱤᱭᱟᱹ ᱪᱟᱠᱩᱞᱤᱭᱟᱹ ᱦᱚᱭ ᱦᱚᱭ ᱴᱷᱤᱠ ᱴᱷᱤᱠ ᱜᱷᱟᱴᱥᱤᱞᱟᱹ ᱪᱟᱹᱠᱩᱞᱤᱭᱟᱹ ᱚᱸᱰᱮ ᱠᱷᱚᱱᱜᱮ ᱪᱟᱹᱠᱩᱞᱤᱭᱟᱹ ᱥᱴᱮᱥᱚᱱ ᱨᱮ ᱟᱬᱜᱚ ᱠᱟᱛᱮᱫ ᱪᱟᱞᱟᱜ ᱦᱩᱭᱩᱜᱼᱟ ᱡᱟᱦᱟᱸ ᱫᱚᱠᱚ ᱢᱮᱛᱟᱜ ᱠᱟᱱᱟ ᱠᱷᱩᱲᱤ ᱰᱩᱝᱨᱤ ᱠᱚ ᱚᱸᱰᱮᱜᱮ ᱢᱤᱫ ᱫᱷᱟᱣ ᱵᱩᱨᱩ ᱯᱟᱛᱟ ᱧᱮᱞ ᱪᱟᱞᱟᱣ ᱦᱩᱭ ᱞᱮᱱᱟ ᱜᱟᱛᱮ ᱜᱤᱫᱽᱨᱟᱹ ᱠᱚ ᱥᱟᱶᱛᱮ
ᱚ
ᱛᱚ ᱤᱱᱟᱹᱜᱮ ᱯᱳᱭᱞᱩ ᱵᱟᱨ ᱤᱧ ᱵᱩᱨᱩ ᱯᱟᱛᱟ ᱧᱮᱞᱤᱧ ᱪᱟᱞᱟᱣ ᱠᱟᱱᱟ ᱵᱟᱠᱷᱟᱡ ᱫᱚ ᱚ ᱵᱩᱨᱩ
ᱦᱚ ᱜᱚᱝᱠᱮ ᱮᱠᱫᱚᱢ ᱫᱟᱬᱟᱱ ᱫᱚ ᱤᱧ ᱫᱚ ᱫᱚᱢᱮᱧ ᱠᱩᱥᱤᱭᱟᱜᱼᱟ ᱫᱟᱬᱟᱱ ᱫᱚ ᱡᱟᱦᱟᱱᱟᱜ ᱨᱤᱧ ᱛᱟᱭᱱᱚᱢ ᱢᱮᱱᱠᱷᱟᱱ ᱫᱟᱲᱟᱱ ᱨᱮᱫᱚ ᱵᱟᱹᱧ ᱚᱜᱼᱟ ᱯᱟᱛᱟ ᱪᱷᱟᱛᱟ ᱫᱟᱬᱟᱱ ᱫᱚ ᱵᱟᱹᱧ ᱠᱩᱥᱤᱭᱟᱜᱼᱟ
ᱢᱟ ᱦᱟᱴ ᱯᱟᱛᱟ ᱫᱟᱬᱟᱱ ᱫᱚ ᱚᱱᱟ ᱫᱚ ᱵᱮᱠᱟᱨ ᱫᱟᱬᱟᱱ ᱠᱟᱱᱟ ᱦᱳᱭᱛᱚ ᱟᱵᱚ ᱱᱤᱛᱚᱜ ᱡᱟᱦᱟᱸ ᱩᱢᱮᱨ ᱢᱮᱱᱟᱜ ᱛᱟᱵᱚᱱᱟ ᱡᱟᱸᱦᱟ ᱡᱟ ᱧᱮᱞ ᱛᱮᱱᱟᱜ ᱫᱚᱨᱠᱟᱨ ᱠᱟᱱᱟ ᱚᱱᱟ ᱠᱚᱫᱚ ᱧᱮᱞ ᱫᱚᱨᱠᱟᱨ ᱠᱟᱱᱟ ᱵᱟᱠᱷᱟᱱ ᱚᱱᱟ ᱦᱟᱴ ᱯᱟᱛᱟ ᱫᱟᱬᱟᱱ ᱫᱟ ᱚᱱᱟ ᱢᱟᱱᱮ ᱛᱚᱠᱷᱚᱱ ᱫᱚ ᱟᱵᱚᱣᱟᱜ ᱠᱳ ᱠᱟᱹᱢᱤᱨᱮ ᱵᱟᱝ ᱞᱟᱜᱟᱜ ᱠᱟᱱᱟ ᱛᱚ ᱦᱚᱭᱛᱚ ᱚᱠᱟᱨᱮ ᱯᱟᱛᱟ ᱦᱩᱭᱩᱜ ᱠᱟᱱᱟ ᱚᱠᱟᱨᱮ ᱚᱨᱠᱮᱥᱴᱟᱨ ᱦᱩᱭᱩᱜ ᱠᱟᱱᱟ
ᱦᱳᱭ ᱦᱳᱭ ᱜᱚᱝᱠᱮ ᱟᱨ ᱥᱟᱺᱜᱤᱧ ᱥᱟᱜᱤᱧ ᱫᱟᱲᱟ ᱫᱟᱽᱱᱮᱢ ᱪᱟᱞᱟᱜᱼᱟ ᱡᱟᱦᱟᱸ ᱫᱚ ᱮᱠᱴᱩ ᱧᱮᱞ ᱡᱚᱝ ᱞᱮᱠᱟᱱ ᱛᱚ ᱚᱱᱟ ᱫᱚ ᱧᱮᱞ ᱟᱹᱜᱩ ᱫᱚ ᱞᱟᱹᱠᱛᱤ ᱠᱟᱱᱟ ᱜᱮᱭᱟ ᱛᱚᱵᱮ ᱛᱚ ᱦᱮ ᱵᱟᱠᱷᱟᱱ ᱫᱚ ᱵᱟᱢ ᱵᱩᱡᱽ ᱫᱟᱲᱮᱭᱟᱜᱼᱟ
ᱞᱟᱹᱭᱟ ᱠᱟᱥᱢᱤᱨ ᱫᱟᱨᱡᱤᱞᱤᱝ ᱚᱱᱛᱮ ᱵᱟᱢ ᱪᱟᱞᱟᱣ ᱵᱟᱲᱟ ᱟᱠᱟᱱᱟ
ᱵᱟᱝ ᱜᱚᱝᱠᱮ ᱚᱱᱛᱮ ᱫᱚ ᱫᱟᱬᱟᱱ ᱵᱟᱝ ᱪᱟᱞᱟᱣ ᱦᱩᱭ ᱠᱟᱱᱟ ᱛᱚᱸ ᱟᱥᱟ ᱢᱮᱱᱟᱜᱼᱟ ᱚᱱᱛᱮ ᱪᱟᱞᱟᱜ ᱨᱮᱱᱟᱜ ᱤᱪᱷᱟᱹ ᱫᱚ ᱢᱮᱱᱟᱜ ᱠᱟᱜ ᱜᱮᱭᱟ ᱫᱚᱢᱮᱜᱮ ᱚ ᱟᱫᱚ
ᱤᱧ ᱫᱚ ᱚᱱᱟ ᱠᱚ ᱢᱮ ᱢᱮᱛᱷᱟ ᱠᱟᱛᱮᱧ ᱧᱮᱞ ᱟᱹᱜᱩ ᱟᱠᱟᱫᱟ ᱢᱟᱱᱮ ᱱᱤᱭᱟᱹ ᱠᱚᱢ ᱠᱚᱢ ᱵᱚᱭᱚᱥ ᱨᱮᱜᱮ
ᱚᱸ ᱦᱮᱸ ᱛᱟᱦᱮ ᱟᱢᱫᱚ ᱪᱟᱦᱮ ᱠᱟᱥᱯᱤᱨᱢ ᱪᱟᱞᱟᱣ ᱵᱟᱲᱟ ᱟᱠᱟᱱᱟ ᱟᱢ ᱫᱚ ᱵᱟᱝ?
ᱦᱮ
ᱚ ᱠᱟᱥᱢᱤᱨ ᱨᱮ ᱪᱚ ᱵᱚᱨᱯᱷ ᱠᱚ ᱡᱟᱹᱨᱩ ᱟᱜ ᱥᱮ ᱡᱟᱦᱟᱸᱞᱮ ᱞᱮᱠᱟ ᱟᱨᱠᱤ ᱠᱚ ᱢᱮᱱ ᱜᱮᱭᱟ᱾ ᱯᱷᱚᱱ ᱠᱚᱨᱮ ᱡᱟᱦᱟᱸ ᱞᱮᱠᱟ ᱵᱚᱱ ᱩᱫᱩᱠ ᱜᱮᱭᱟ᱾ ᱦᱚᱸ
ᱟᱫᱚ ᱜᱚᱝᱠᱮ ᱟᱫᱚ ᱦᱟᱱᱮ ᱠᱳᱪᱤᱝ ᱠᱷᱚᱱᱟᱜ ᱠᱚ ᱤᱫᱤ ᱞᱮᱫ ᱞᱮᱭᱟ ᱛᱯᱚᱨᱮ ᱛᱚᱠᱷᱚᱱ ᱵᱷᱟᱲᱟ ᱦᱚᱸ ᱟᱹᱰᱤ ᱩᱛᱟᱹᱨ ᱛᱟᱦᱮᱸ ᱠᱟᱱᱟ᱾ ᱟᱫᱚ ᱚᱲᱟᱜ ᱦᱚᱲᱤᱧ ᱢᱮᱛᱟᱫ ᱠᱟᱱ ᱛᱟᱦᱮᱱᱟ ᱱᱤᱭᱟᱹ ᱥᱚᱢᱚᱭ ᱨᱮ ᱚᱱᱟ ᱦᱟᱯᱧᱮᱞ ᱞᱮ ᱠᱚᱢ ᱵᱚᱭᱚᱥ ᱨᱮ ᱚᱱᱟ ᱡᱟᱭᱜᱟ ᱠᱚᱨᱚᱵᱚᱨᱛᱤ ᱠᱟᱨᱮᱤᱡᱮ ᱦᱚᱸ ᱪᱟᱞᱟᱣ ᱜᱟᱱᱚᱜ ᱮᱠᱞᱟ ᱫᱚ
ᱟᱪᱪᱷᱟ ᱜᱚᱝᱠᱮ᱾ ᱛᱟᱦᱞᱮ ᱟᱢ ᱫᱚ ᱵᱚᱨᱚᱯᱷ ᱨᱮᱱᱟᱜ ᱵᱩᱨᱩ ᱠᱚᱢ ᱫᱮᱡ ᱟᱠᱟᱱᱟ ᱥᱮ ᱵᱟᱝ?
ᱦᱮᱸ ᱫᱮᱡ ᱫᱮᱡ ᱵᱟᱲᱟ ᱦᱩᱭ ᱠᱟᱱᱟ᱾
ᱦᱮᱸ ᱪᱟᱞᱮᱸ ᱟᱢ ᱫᱚ ᱰᱤ
ᱫᱟᱬᱟᱱ ᱫᱟᱲᱮ ᱫᱚᱢᱮᱧ ᱠᱩᱥᱤᱭᱟᱜ ᱜᱮᱭᱟ ᱟᱪᱪᱷᱟ ᱜᱚᱝᱠᱮ ᱛᱟᱦᱚᱞᱮ ᱤᱱᱠᱟᱹᱜ ᱜᱮ ᱜᱚᱞᱯᱚ ᱦᱮᱡ ᱠᱟᱱᱟ ᱱᱤᱛᱚᱜ ᱫᱚ ᱦᱮᱸ ᱚ
ᱦᱳᱭ ᱦᱳᱭ ᱴᱷᱤᱠ ᱜᱮᱭᱟ ᱜᱚᱝᱠᱮ ᱢᱟ ᱛᱟᱦᱚᱞᱮ ᱟᱨᱦᱚᱸ ᱮᱴᱟᱜᱛᱮ ᱨᱚᱯᱚᱲ ᱦᱩᱭᱩᱜᱼᱟ ᱦᱟᱸᱜ